ᱦᱮᱞᱳ
ᱩ ᱡᱚᱦᱟᱨ ᱜᱮ
ᱦᱮᱸ ᱡᱚᱦᱟᱨ ᱜᱮ
ᱟᱪᱷᱟ ᱟ ᱫᱤᱭᱮ ᱯᱚᱨ ᱪᱮᱫᱞᱮᱠᱟ ᱢᱮᱱᱟᱜ ᱯᱮᱭᱟ
ᱦᱮᱸ ᱟᱞᱮ ᱫᱚ ᱦᱟᱸᱜ ᱱᱤᱛᱚᱜ ᱫᱚ ᱱᱟᱯᱟᱭ ᱜᱮ ᱢᱮᱱᱟᱜ ᱞᱮᱭᱟ ᱟᱯᱮᱜᱮ ᱪᱮᱫ ᱞᱮᱠᱟ ᱢᱮᱱᱟᱜ ᱯᱮᱭᱟ ᱦᱟᱸᱜ
ᱦᱮᱸ ᱟᱞᱮᱦᱚᱸ ᱱᱟᱯᱟᱭ ᱜᱮ ᱟᱨ ᱥᱟᱶᱛᱮ ᱤᱧᱦᱚ ᱮ ᱡᱚᱢ ᱵᱟᱲᱟ ᱠᱚᱫᱚ ᱦᱩᱭᱱᱟ ᱠᱤᱫᱩᱜ ᱱᱤᱛᱚᱜ ᱟᱜ
ᱦᱮᱸ ᱡᱚᱢ ᱫᱚ ᱠᱟᱹᱴᱤᱡ ᱞᱟᱦᱟ ᱜᱮ ᱦᱩᱭᱱᱟ
ᱟᱪᱪᱷᱟ ᱵᱮᱥ ᱵᱷᱟᱹᱜᱤ ᱜᱮ ᱛᱟᱦᱞᱮ ᱠᱤᱫᱩᱜ ᱨᱮᱱᱟᱜ ᱡᱟᱦᱟᱸ ᱨᱤᱥᱤᱵᱽ ᱠᱚᱫᱚ ᱪᱮᱫ ᱠᱚ ᱛᱟᱦᱮᱸ ᱠᱟᱱᱟ
ᱪᱮᱫ ᱵᱮᱱ ᱞᱟᱹᱭ ᱠᱮᱫ ᱟ
ᱞᱟᱹᱭᱮᱫ ᱤᱧᱡᱮ ᱠᱤ ᱠᱤᱫᱩᱵ ᱨᱮᱱᱟᱜ ᱨᱮᱥᱤᱯᱤ ᱠᱚᱫᱚ ᱪᱮᱫ ᱠᱚ ᱛᱟᱦᱮᱸ ᱠᱟᱱᱟ ᱛᱮᱦᱮᱱᱟᱜ ᱩᱛᱩ ᱫᱚ
ᱚ ᱛᱟᱦᱮᱸ ᱠᱟᱱ ᱜᱮᱭᱟ
ᱟᱪᱪᱷᱟ
ᱟᱹᱵᱤᱱ ᱫᱚ ᱡᱚᱢ ᱠᱮᱫᱼᱟ ᱵᱤᱱ ᱥᱮ
ᱦᱳᱭ ᱡᱚᱢ ᱵᱟᱲᱟ ᱠᱚᱫᱚ ᱦᱩᱭ ᱠᱟᱱᱟ ᱟᱯᱟᱛᱚᱛᱚ ᱫᱩᱲᱩᱵ ᱦᱩᱭ ᱟᱴᱠᱟᱱᱟ ᱱᱤᱛᱚᱜ ᱫᱚ
ᱟᱪᱪᱷᱟ ᱟ ᱱᱟᱯᱟᱭ ᱜᱮᱭᱟ ᱵᱤᱱ ᱛᱟᱦᱞᱮ
ᱦᱮᱸ ᱱᱟᱯᱟᱭ ᱜᱮ ᱟᱯᱟᱛᱚᱛᱚ ᱮᱠᱷᱚᱱ ᱫᱚ ᱱᱟᱯᱟᱭ ᱜᱮ ᱚᱲᱟᱜ ᱠᱚᱨᱮ ᱡᱚᱛᱚ ᱜᱮ ᱱᱟᱯᱟᱭ ᱜᱮᱭᱟ ᱠᱚ ᱵᱟᱵᱟ ᱛᱟᱠᱚ ᱥᱚᱵᱜᱮ ᱱᱟᱯᱟᱭ ᱜᱮᱭᱟ ᱠᱚ ᱟᱪᱷᱟ ᱚᱱᱛᱮᱱᱟᱜ ᱦᱚᱭ ᱦᱤᱸᱥᱤᱫ ᱫᱚ ᱪᱮᱫ ᱞᱮᱠᱟ
ᱦᱚᱭ ᱦᱤᱸᱥᱤᱫ ᱢᱟ ᱱᱤᱛᱳᱜ ᱫᱚ ᱜᱚᱴᱟᱜᱮ ᱦᱟᱸᱜ ᱚᱱᱟ ᱦᱚᱞᱟ ᱢᱟᱫᱷᱮᱨ ᱠᱷᱚᱱ ᱡᱟᱹᱯᱩᱫ ᱮᱦᱚᱵ ᱠᱟᱱᱟ ᱛᱚ
ᱩ
ᱛᱮᱦᱮᱧ ᱫᱚ ᱢᱟᱱᱮ ᱫᱚᱢᱮ ᱜᱮ ᱫᱟᱜ ᱠᱟᱫᱟᱭ ᱱᱚᱛᱮ ᱟᱞᱮ ᱥᱮᱫ ᱦᱚᱸ
ᱚ ᱛᱟᱦᱚᱞᱮ ᱯᱷᱚᱞᱟ ᱠᱷᱚᱱᱟᱜ ᱥᱮ ᱛᱮᱦᱮᱧ ᱠᱷᱚᱱ ᱟᱫᱟᱞᱤᱧ ᱞᱟᱹᱭᱟᱜᱫᱞᱤᱧ ᱡᱮ ᱦᱚᱞᱟ ᱠᱷᱚᱱᱟᱜ ᱥᱮ ᱛᱮᱦᱤᱧ ᱠᱷᱚᱱᱟᱜ
ᱦᱚᱞᱟ ᱫᱚ ᱚᱱᱠᱟ ᱫᱚ ᱵᱟᱝ ᱛᱮᱦᱮᱧ ᱫᱚ ᱢᱟᱱᱮ ᱯᱨᱚᱩᱨ ᱢᱟᱱᱮ ᱫᱚᱢᱮ ᱜᱮ ᱫᱟᱜ ᱟᱠᱟᱟᱜᱼᱟ
ᱟᱪᱷᱟ ᱛᱮᱦᱮᱧ ᱜᱮ ᱵᱟᱝ ᱟᱪᱷᱟ ᱦᱮᱸ
ᱦᱮᱸ ᱟᱯᱮ ᱥᱮᱫ ᱫᱚ ᱪᱮᱫ ᱞᱮᱠᱟ
ᱦᱳᱭ ᱟᱞᱮ ᱥᱮᱫ ᱦᱚᱸ ᱚᱱᱠᱟᱜ ᱜᱮ ᱛᱮᱦᱮᱧ ᱜᱮ ᱟᱹᱰᱤ ᱜᱮ ᱫᱟᱜ ᱠᱟᱫᱟᱭ ᱛᱮᱦᱮᱧ ᱫᱚ ᱫᱚᱢᱮ ᱜᱮ ᱫᱟᱜ ᱠᱟᱫᱟᱭ ᱟᱨ ᱡᱟᱹᱯᱩᱫ ᱫᱟᱭ ᱛᱮᱦᱮᱧ ᱫᱚ ᱫᱤᱭᱯᱚᱨ ᱪᱟᱥᱵᱟᱥ ᱠᱚ ᱪᱮᱫ ᱞᱮᱠᱟ ᱦᱩᱭᱩᱜ ᱠᱟᱱᱟ
ᱪᱟᱥᱼᱵᱟᱥ ᱠᱚᱦᱚᱸ ᱟᱹᱣᱨᱤᱭᱟᱜ ᱟ ᱟᱹᱣᱨᱤ ᱮᱦᱚᱵᱚᱜᱼᱟ ᱚ ᱮᱨ ᱟᱠᱯᱷᱚᱨ ᱠᱚᱦᱚ ᱛᱚᱞᱟ ᱠᱚ ᱠᱟᱹᱴᱤᱡ ᱧᱚᱜ ᱜᱮᱭᱟ ᱛᱚ ᱚᱱᱟ ᱛᱮ ᱨᱚᱦᱚᱭ ᱫᱚ ᱵᱟᱝ ᱜᱟᱱᱚᱜ ᱠᱟᱱᱟ ᱦᱟᱸᱜ
ᱟᱪᱪᱷᱟ ᱟᱪᱪᱷᱟ ᱵᱮᱥ ᱵᱷᱟᱜᱤ ᱜᱮ
ᱞᱟᱹᱭᱮᱫᱼᱟ ᱞᱤᱧ ᱵᱮᱥ ᱜᱮ ᱟᱸᱡᱚᱢᱚᱜ ᱠᱟᱱᱟ ᱥᱮ
ᱦᱮᱸ ᱨᱚᱲ ᱫᱚ ᱴᱷᱤᱠ ᱜᱮᱭᱟ ᱟᱸᱡᱚᱢᱚᱜ ᱠᱟᱱᱟ
ᱢᱟᱱᱮ ᱠᱳᱱᱳ ᱟᱣᱟᱡᱽ ᱚᱱᱠᱟ
ᱦᱚᱭ ᱛᱚ ᱚᱱᱠᱟ ᱫᱚ ᱵᱟᱝ ᱟᱸᱢᱚᱜ ᱠᱟᱱᱟ ᱵᱮᱥ ᱜᱮ ᱟᱸᱡᱚᱢᱚᱜ ᱠᱟᱱᱟ ᱦᱮᱸ ᱟᱞᱮ ᱥᱮᱫ ᱢᱟ ᱮᱠᱷᱚᱱ ᱱᱤᱛ ᱦᱚᱸ ᱫᱤᱭᱮ ᱯᱚᱨ ᱛᱟᱦᱞᱮ ᱪᱟᱥ ᱵᱟᱥ ᱠᱚᱫᱚ
ᱪᱟᱥ ᱵᱟᱥ ᱫᱚ ᱚᱱᱮ ᱞᱟᱹᱭ ᱠᱮᱫ ᱫᱚᱞᱤᱧ ᱵᱚᱪᱷᱚᱨ ᱨᱮᱫᱚ ᱚᱱᱠᱟ ᱫᱚ ᱟᱞᱮ ᱫᱚ ᱢᱤᱫ ᱫᱷᱟᱣ ᱜᱮᱦᱟᱸᱜ ᱟᱞᱮ ᱫᱚ
ᱟᱪᱪᱷᱟ ᱟᱪᱪᱷᱟ ᱱᱚᱝᱠᱟ ᱟᱯᱮ ᱥᱮᱫ ᱫᱚ ᱱᱚᱝᱠᱟ ᱦᱩᱸ ᱟᱨ ᱫᱟᱜ ᱠᱚ ᱨᱮᱱᱟᱜ ᱥᱳᱨᱥ ᱫᱚ ᱪᱮᱞᱠᱟ ᱢᱮᱱᱟᱜᱼᱟ ᱟᱞᱮ ᱦᱚᱸ ᱵᱚᱪᱷᱚᱨ ᱨᱮᱫᱚ ᱢᱤᱫ ᱫᱷᱟᱣ ᱜᱮᱞᱮ ᱪᱟᱥᱟ
ᱟᱪᱪᱷᱟ ᱟᱨ ᱱᱚᱛᱮ ᱦᱚᱸ ᱢᱟᱱᱮ ᱫᱟᱜ ᱨᱮᱱᱟᱜ ᱚᱱᱠᱟ ᱥᱳᱨᱥ ᱵᱟᱹᱱᱩᱜ ᱠᱚ ᱠᱷᱟᱹᱛᱤᱨ ᱜᱮ ᱢᱟᱱᱮ ᱢᱤᱫ ᱫᱷᱟᱣ ᱜᱮ ᱪᱟᱥ ᱫᱚ ᱦᱩᱭᱩᱜ ᱜᱮᱭᱟ ᱦᱟᱸᱜ ᱟᱨ ᱠᱮᱱᱮᱞ ᱢᱮᱱᱟᱜ ᱨᱮᱦᱚᱸ ᱟᱫᱚ ᱵᱟᱞᱮ ᱧᱟᱢ ᱜᱮᱭᱟ ᱟᱞᱮ ᱥᱮᱫ ᱫᱚ ᱚᱱᱮ ᱫᱟᱜ ᱪᱮᱛᱟᱱ ᱧᱚᱜ ᱜᱮᱭᱟᱞᱮ
ᱦᱩᱸ ᱦᱩᱸ
ᱟᱫᱚ ᱥᱮᱨᱢᱟ ᱡᱟᱹᱲᱤ ᱵᱷᱚᱨᱥᱟ ᱜᱮ ᱦᱟᱸᱜ ᱪᱟᱥ ᱫᱚ
ᱩᱦᱩᱸ ᱟᱪᱪᱷᱟ ᱱᱚᱣᱟ ᱪᱟᱥ ᱟᱞᱟᱵᱟ ᱟᱨ ᱪᱮᱫ ᱠᱚᱯᱮ ᱪᱤᱠᱟᱹᱭ ᱛᱟᱦᱮᱱᱟ
ᱵᱟᱹᱫᱷ ᱠᱚᱛᱮ ᱫᱚ ᱟᱨ ᱢᱟᱱᱮ ᱪᱟᱥ ᱮᱴᱟᱜ ᱪᱟᱥ ᱠᱚ
ᱦᱮᱸ ᱦᱮᱸ
ᱮᱴᱟᱼᱟᱜ ᱠᱚᱫᱚ ᱚᱱᱮ ᱛᱩᱲᱤ ᱠᱷᱚᱥᱞᱟ ᱢᱟᱱᱮ ᱦᱩᱲᱩ ᱪᱟᱥ ᱨᱟᱠᱟᱵ ᱠᱟᱛᱮᱜ
ᱦᱩᱸ ᱦᱩᱸ
ᱦᱩᱸ ᱟᱨ
ᱟᱨ ᱱᱚᱝᱠᱟ ᱱᱚᱝᱠᱟ ᱞᱟᱹᱭ ᱞᱮᱠᱷᱟᱱ ᱫᱚ ᱪᱟᱥ ᱪᱷᱟᱰᱟ ᱮᱴᱟᱜ ᱠᱚᱫᱚ ᱨᱮᱭᱟᱲ ᱨᱤᱛᱩ ᱨᱮ ᱮᱸ ᱟᱞᱩ ᱦᱩᱭᱩᱜ ᱛᱟᱦᱮᱸᱱᱟ ᱜᱟᱰᱟ ᱟᱲᱮ ᱨᱮ ᱮ ᱛᱚᱵᱮ ᱴᱚᱢᱮᱴᱳ ᱤᱱᱟᱹ ᱪᱷᱟᱲᱟ ᱢᱚᱴᱚᱨ ᱢᱟᱹᱨᱤᱪ ᱯᱷᱩᱞᱠᱚᱯᱤ ᱵᱟᱫᱟᱸ ᱠᱚᱯᱤ ᱚᱱᱠᱟ ᱯᱟᱞᱚᱱ ᱟᱲᱟᱜ ᱠᱚ ᱟᱨ ᱱᱤᱛᱚᱜ ᱫᱤᱱ ᱢᱟ ᱦᱩᱸ ᱟᱨ ᱱᱤᱛᱚᱜ ᱫᱤᱱ ᱢᱟ ᱯᱟᱴ ᱟᱲᱟᱜ ᱠᱚᱦᱚᱸ ᱥᱟᱶ ᱛᱮ ᱜᱷᱟᱸᱝᱜᱨᱟ ᱛᱟᱯᱚᱨ ᱵᱷᱤᱱᱰᱤ ᱥᱟᱨᱩ ᱠᱚ ᱮᱢᱟᱱ ᱠᱚ ᱨᱚᱦᱚᱭ ᱦᱩᱭᱩᱜ ᱛᱟᱦᱮᱱᱟ
ᱢᱟᱱᱮ ᱟᱯᱮ ᱥᱮᱫ ᱱᱚᱣᱟ
ᱦᱩᱸ
ᱟᱪᱪᱷᱟ ᱟᱞᱮ ᱫᱚ ᱦᱟᱸᱜ ᱚᱱᱟ ᱫᱟᱜ ᱠᱷᱟᱹᱛᱤᱨ ᱜᱮ ᱦᱟᱸᱜ ᱚᱱᱠᱟ ᱪᱟᱥ ᱵᱟᱥ ᱫᱚ ᱦᱟᱸᱜ ᱢᱟᱱᱮ ᱮᱴᱟᱜ ᱪᱟᱥ ᱠᱚᱫᱚ ᱵᱟᱝ ᱦᱩᱭᱩᱜᱼᱟ ᱦᱟᱸᱜ
ᱟᱪᱷᱟ ᱟᱪᱷᱟ ᱟᱯᱮ ᱥᱮᱫ ᱱᱤᱛᱚᱜ ᱡᱮᱢᱚᱱᱮ ᱫᱟᱜ ᱫᱟᱭ ᱦᱮᱸ ᱟᱫᱚ ᱱᱚᱝᱠᱟ ᱫᱟᱜ ᱫᱤᱱ ᱪᱟᱥ ᱫᱤᱱ ᱱᱚᱝᱠᱟ ᱜᱚᱝᱜᱷᱟ ᱥᱮ ᱨᱚᱠᱚᱡ ᱠᱚᱯᱮ ᱦᱟᱞᱟᱝ ᱠᱚᱜᱮᱭᱟ?
ᱦᱮᱸ ᱟᱫᱚ ᱡᱟᱹᱯᱩᱫ ᱫᱤᱱ ᱢᱟᱱᱮ ᱱᱚᱝᱠᱟ ᱨᱚᱦᱚᱭ ᱫᱤᱱ ᱜᱮᱛᱚ ᱦᱟᱸᱜ ᱨᱚᱠᱚᱡ ᱜᱚᱸᱝᱜᱷᱟ ᱠᱚᱫᱚ ᱵᱟᱹᱫᱽ ᱠᱷᱮᱛ ᱨᱮᱠᱚ ᱠᱚ ᱧᱟᱢᱚᱜᱼᱟ ᱛᱚ ᱦᱟᱞᱟᱝ ᱪᱟᱞᱟᱣ ᱦᱩᱭᱩᱜ ᱜᱮᱭᱟ
ᱟᱪᱪᱷᱟ ᱱᱤᱛᱚᱢ ᱞᱟᱹᱭ ᱫᱟᱲᱮᱭᱟᱜᱼᱟ ᱡᱮ ᱱᱚᱜᱼᱚᱭ ᱡᱮ ᱜᱚᱝᱜᱷᱟ ᱠᱚ ᱱᱩᱠᱩ ᱵᱚᱱ ᱦᱟᱞᱟᱝ ᱮᱫ ᱠᱚᱣᱟ ᱢᱤᱫ ᱚᱠᱛᱚ ᱱᱩᱠᱩ ᱧᱮᱞᱚᱜ ᱠᱟᱱᱟ ᱠᱚ ᱫᱤᱱᱟᱹᱢ ᱫᱤᱱ ᱠᱚ ᱠᱚᱢ ᱪᱟᱞᱟᱜ ᱠᱟᱱᱟ ᱡᱮ ᱱᱚᱣᱟ ᱠᱚᱢ ᱪᱟᱞᱟᱜ ᱨᱮᱱᱟᱜ ᱠᱟᱨᱚᱱ ᱫᱚᱢ ᱞᱟᱹᱭ ᱫᱟᱲᱮᱭᱟᱜᱼᱟ ᱞᱟᱹᱭ ᱞᱮᱠᱷᱟᱱ ᱵᱷᱟᱜᱤ ᱠᱚᱜᱼᱟ
ᱱᱚᱣᱟ ᱨᱮᱱᱟᱜ ᱠᱟᱨᱚᱱ ᱫᱚ ᱦᱟᱸᱜ ᱦᱩᱭᱩᱜ ᱠᱟᱱᱟ ᱟᱵᱚ ᱡᱮ ᱱᱚᱜᱼᱚᱭ ᱪᱟᱥ ᱪᱟᱥ ᱵᱟᱥ ᱞᱟᱹᱜᱤᱫ ᱡᱟᱦᱟᱸ ᱫᱚᱢᱮ ᱟᱹᱰᱤ ᱵᱮᱥᱤ ᱵᱮᱥᱤ ᱨᱟᱥᱟᱭᱱᱤᱠ ᱥᱟᱨ ᱠᱚ ᱵᱚᱱ ᱵᱮᱵᱚᱦᱟᱨᱮᱫᱼᱟ
ᱦᱩᱸ
ᱱᱚᱶᱟ ᱠᱷᱟᱹᱛᱤᱨ ᱦᱚᱸᱠᱚ ᱠᱚᱢ ᱫᱟᱲᱮᱭᱟᱜ ᱠᱟᱱᱟ᱾
ᱦᱩᱸ ᱮᱠᱫᱚᱢ ᱴᱷᱤᱠ
ᱦᱮᱸ ᱟᱵᱚ ᱢᱟᱱᱮ ᱵᱟᱹᱲᱛᱤ ᱯᱷᱚᱞᱚᱱ ᱧᱟᱢ ᱠᱷᱟᱹᱛᱤᱨ ᱵᱟᱹᱲᱛᱤ ᱨᱟᱥᱟᱭᱚᱱᱤᱠ ᱥᱟᱨ ᱵᱚᱱ ᱵᱮᱵᱚᱦᱟᱨ ᱮᱫᱼᱟ ᱢᱮᱱᱠᱷᱟᱱ ᱢᱮᱱᱠᱷᱟᱱ ᱩᱱᱠᱩ ᱠᱚᱫᱚ ᱠᱚ ᱠᱚᱢᱚᱜ ᱠᱟᱱᱟ ᱱᱚᱣᱟ ᱨᱮᱱᱟᱜ ᱯᱚᱨᱚᱵᱷᱟᱵᱽ ᱩᱱᱠᱩ ᱪᱮᱛᱟᱱ ᱨᱮ ᱯᱟᱲᱟᱜ ᱠᱟᱱᱟ᱾
ᱚᱱᱟ ᱠᱷᱟᱹᱛᱤᱨ ᱱᱤᱛᱚᱜᱜ ᱧᱮᱞᱚᱜ ᱠᱟᱱᱟ ᱟᱹᱰᱤ ᱮᱴᱟᱜ ᱜᱮ ᱢᱟᱱᱮ ᱠᱷᱮᱛ ᱠᱚᱨᱮ ᱚᱱᱠᱟ ᱵᱟᱝᱠᱚ ᱧᱟᱢᱚᱜ ᱛᱟᱦᱮᱱᱟ᱾
ᱦᱮᱸ ᱦᱮᱸ
ᱞᱟᱦᱟᱛᱮ ᱡᱟᱦᱟᱸ ᱯᱚᱨᱤᱢᱟᱱ ᱠᱚ ᱛᱟᱦᱮᱸ ᱠᱟᱱᱟ ᱢᱮᱱᱛᱮ ᱞᱟᱹᱭ ᱛᱟᱦᱮᱸ ᱱᱟᱠᱚ ᱫᱤᱫᱤ ᱵᱩᱰᱤ ᱛᱟᱠᱚ ᱱᱤᱛᱚᱜ ᱢᱟ ᱚᱱᱠᱟ ᱜᱮ ᱵᱟᱝ ᱟᱪᱪᱷᱟ ᱟᱯᱮ ᱥᱮᱫ ᱱᱚᱝᱠᱟ ᱵᱤᱨ ᱵᱩᱨᱩ ᱠᱚ ᱢᱮᱱᱟᱜ ᱟᱥᱮ ᱵᱟᱹᱱᱩᱜᱼᱟ
ᱵᱤᱨ ᱵᱩᱨᱩ ᱫᱚ ᱢᱮᱱᱟᱜᱼᱟ ᱟᱞᱮ ᱥᱮᱫ ᱫᱚ ᱟᱞᱮ ᱫᱚ ᱢᱟᱱᱮ ᱵᱤᱨ ᱫᱤᱥᱚᱢ ᱧ ᱜᱮᱞᱮ ᱯᱟᱲᱟᱜ ᱜᱮᱭᱟ
ᱟᱪᱷᱟ ᱟᱪᱷᱟ
ᱦᱮᱸ
ᱟᱪᱷᱟ ᱵᱤᱨ ᱵᱩᱨᱩ ᱠᱷᱚᱱᱟᱜ ᱡᱮᱢᱚᱱ ᱟᱭᱢᱟ ᱞᱮᱠᱟᱱᱟᱜ ᱡᱤᱱᱤᱥ ᱯᱮ ᱛᱩᱢᱟᱹᱞ ᱜᱮᱭᱟ
ᱦᱮᱸ ᱟᱭᱢᱟ ᱞᱮᱠᱟᱱᱟᱜ ᱵᱚᱞᱛᱮ ᱫᱚ ᱱᱤᱛᱚᱜ ᱫᱚ ᱦᱟᱸᱜ ᱢᱟᱱᱮ ᱡᱟᱦᱟᱸ ᱟᱨ ᱥᱟᱷᱟᱠᱟᱢ ᱯᱟᱛᱲᱟ ᱚᱱᱟ ᱢᱟ ᱢᱮᱱᱟᱜ ᱜᱮᱭᱟ ᱦᱟᱸᱜ ᱚᱱᱟ ᱥᱟᱶᱛᱮ ᱱᱤᱛᱚᱜ ᱫᱚ ᱩᱫ ᱯᱩᱴᱠᱟᱹ ᱠᱚᱦᱚᱸ ᱠᱚ ᱧᱟᱢᱚᱜ ᱜᱮᱭᱟ ᱛᱚ ᱵᱤᱨ ᱨᱮ ᱫᱚ
ᱦᱮᱸ ᱵᱮᱥ ᱵᱷᱟᱜᱮ ᱜᱮ
ᱦᱮᱸ ᱟᱨ ᱡᱚ ᱡᱤᱱᱤᱥ ᱠᱚ ᱞᱮᱠᱟ ᱛᱮ ᱫᱚ ᱛᱤᱨᱤᱞ ᱛᱟᱨᱚᱜ ᱵᱤᱞᱤ ᱠᱚ ᱫᱚ
ᱦᱮᱸ ᱟᱪᱷᱟ ᱡᱟᱦᱟᱸᱟᱢ ᱞᱟᱹᱭ ᱠᱮᱫ ᱠᱮᱜᱼᱟ ᱱᱚᱜᱼᱚᱭ ᱡᱮ ᱩᱫ ᱟᱪᱷᱟ ᱳᱫ ᱫᱚ ᱟᱯᱮ ᱫᱚ ᱪᱤᱠᱟᱹ ᱠᱟᱛᱮᱜ ᱯᱮ ᱡᱚᱢ ᱛᱟᱦᱮᱱᱟ ᱮ ᱡᱮᱢᱚᱱ? ᱞᱟᱫ ᱠᱟᱛᱮᱫ ᱥᱮ ᱱᱚᱝᱠᱟ ᱥᱩᱲᱟᱹ ᱱᱚᱝᱠᱟ ᱵᱷᱟᱹᱡᱤ ᱠᱟᱛᱮᱫ ᱪᱤᱠᱟᱹ ᱠᱟᱛᱮ ᱯᱮ ᱡᱚᱢᱟ?
ᱟᱨ ᱩᱫ ᱫᱚ ᱦᱟᱸᱜ ᱡᱟᱦᱟᱸ ᱢᱚᱛᱟ ᱵᱟᱠᱚ ᱞᱟᱹᱭᱟ ᱚᱱᱟ ᱫᱚ ᱞᱟᱹ ᱢᱟᱱᱮ ᱟᱸᱡᱚᱢ ᱦᱩᱭ ᱠᱟᱱᱟ ᱡᱮ ᱵᱟ ᱠᱚᱞ ᱞᱟᱜᱟᱣᱱᱟ ᱫᱚ ᱦᱟᱸᱜ
ᱦᱮᱸ ᱦᱮᱸ
ᱚᱸᱜ ᱚᱱᱮ ᱚᱱᱟ ᱵᱟᱫ ᱠᱟᱛᱮ ᱟᱨ ᱵᱤᱨ ᱨᱮ ᱡᱟᱦᱟᱸ ᱩᱫ ᱠᱚ ᱧᱟᱢᱚᱜᱼᱟ ᱚᱱᱟ ᱠᱚ ᱫᱚ ᱮᱢᱱᱤ ᱵᱷᱟᱹᱡᱤ ᱠᱟᱛᱮᱫ ᱦᱚᱸ ᱥᱚᱲᱮ ᱜᱮᱭᱟ ᱠᱚ ᱚᱱᱠᱟ ᱠᱟᱛᱮᱫ ᱦᱚᱸ ᱡᱚᱢ ᱫᱚ ᱜᱟᱱᱚᱜᱼᱟ᱾ ᱟᱨ ᱯᱩᱴ ᱯᱷᱟᱹᱨᱟᱹᱭ ᱫᱚ ᱵᱟᱝ ᱞᱮᱴᱚ ᱠᱚᱣᱟ ᱠᱚ
ᱦᱮᱸ ᱦᱮᱸ ᱟᱪᱷᱟ ᱟᱯᱮ ᱥᱮᱫ ᱚᱱᱟ ᱤᱭᱟᱹ ᱦᱮᱸᱫᱮ ᱩᱫ ᱠᱚ ᱧᱟᱢᱚᱜ ᱜᱮᱭᱟ ᱥᱮ ᱵᱟᱝ-ᱟ?
ᱵᱤᱨ ᱨᱮ
ᱦᱮᱸ ᱵᱤᱨ ᱨᱮ ᱡᱟᱦᱟᱸ ᱦᱮᱸᱫᱮ ᱜᱮ ᱳᱫ ᱠᱚᱜ ᱳᱫ ᱠᱚᱜ-ᱟ ᱯᱩᱨᱟᱹ ᱚᱛ ᱨᱮ ᱦᱮᱸ ᱞᱟᱹᱭ ᱛᱟᱦᱮᱱᱟ ᱠᱚ ᱡᱮ ᱚᱱᱟ ᱩᱵ ᱫᱚ ᱟᱹᱰᱤ ᱥᱤᱵᱤᱞᱟ ᱥᱚᱲᱮ ᱞᱮᱠᱷᱟᱱ᱾
ᱦᱮᱸ ᱥᱤᱵᱤᱞ ᱜᱮᱭᱟ ᱟ ᱟᱫᱚ ᱟᱯᱮ ᱫᱚ ᱵᱤᱨ ᱫᱤᱥᱚᱢ ᱥᱮ ᱚᱱᱠᱟ ᱵᱤᱞᱟᱹᱛᱤ ᱯᱮ ᱯᱟᱲᱟᱜ-ᱟ?
ᱦᱮᱸ ᱵᱤᱨ ᱫᱤᱥᱚᱢ ᱜᱮ ᱞᱟᱹᱭ ᱜᱟᱱᱚᱜᱼᱟ ᱵᱤᱨ ᱵᱤᱨ ᱫᱚ ᱟᱞᱮᱭᱟᱜ ᱵᱟᱲᱜᱮ ᱞᱟᱛᱟᱨ ᱠᱷᱚᱱᱟᱜ ᱜᱮ ᱵᱤᱨ ᱫᱚ ᱟᱨᱚᱢᱵᱷᱚ ᱟᱠᱟᱱᱟ᱾ ᱵᱩᱨᱩ ᱥᱮ ᱵᱤᱨ ᱟᱞᱮ ᱟᱞᱮ ᱥᱮᱫ ᱜᱮ ᱢᱮᱱᱟᱜᱼᱟ ᱢᱟᱱᱮ ᱢᱮᱱᱟᱜ ᱜᱮᱭᱟ ᱡᱚᱯᱚᱜ ᱨᱮ ᱜᱮ ᱢᱮᱱᱟᱜᱼᱟ ᱟᱛᱳ ᱥᱩᱨ ᱨᱮ ᱜᱮ᱾ ᱱᱚᱜ-ᱚᱭ ᱡᱚ ᱟᱫᱚ ᱫᱟᱜ ᱵᱟᱲᱟᱭ ᱫᱟᱭ ᱦᱟᱸᱜ ᱟᱫᱚ ᱦᱟᱸᱜ ᱞᱟᱹᱭ ᱤᱱᱟᱹ ᱠᱚ ᱥᱮ ᱛᱤᱱᱟᱹᱜ ᱫᱟᱜᱟᱭ ᱵᱟᱹᱲᱛᱤ ᱛᱟᱦᱚᱞᱮ ᱤᱱᱟᱹ ᱠᱷᱟᱡ ᱜᱮ ᱮ ᱡᱟᱦᱟᱸ ᱫᱟᱨᱮ ᱥᱟᱠᱟᱢ ᱠᱚ ᱟᱨ ᱡᱟᱦᱟᱸ ᱫᱚ ᱤᱭᱟᱹ ᱯᱚᱪᱟ ᱠᱟᱛᱮᱫ ᱚᱸᱰᱮ ᱠᱷᱚᱱᱟᱜ ᱟᱨᱚ ᱡᱟᱹᱥᱛᱤ ᱩᱫ ᱠᱚ ᱚᱢᱚᱱᱚᱜ-ᱟ
ᱟᱫᱚ ᱞᱤᱧ ᱞᱟᱹᱭᱮᱫ-ᱟ ᱢᱟᱱᱮ ᱟᱹᱵᱤᱱ ᱫᱚ ᱢᱟᱱᱮ ᱚᱞᱚᱜ ᱯᱟᱲᱦᱟᱣ ᱠᱚᱢᱟ ᱪᱟᱞᱟᱜ ᱠᱟᱱ ᱜᱮᱭᱟ ᱦᱮᱸᱥᱮ?
ᱦᱮᱸ ᱚᱞᱚᱜ ᱯᱟᱲᱦᱟᱣ ᱪᱟᱞᱟᱜ ᱠᱟᱱ ᱜᱮᱭᱟ
ᱛᱚ ᱚᱱᱟ ᱥᱟᱶᱛᱮ ᱚᱲᱟᱜ ᱨᱮᱱᱟᱜ ᱠᱟᱹᱢᱤ ᱠᱚ ᱵᱤᱱ ᱵᱟᱲᱟᱭ ᱜᱮᱭᱟ ᱥᱮ ᱵᱟᱝ? ᱢᱟᱱᱮ ᱚᱲᱟᱜ ᱨᱮᱱᱟᱜ ᱥᱟᱶᱛᱮ ᱟᱨ ᱤᱭᱟᱹ ᱪᱟᱥ ᱠᱟᱹᱢᱤ ᱨᱮᱱᱟᱜ ᱱᱟᱦᱮᱞ
ᱟᱪᱪᱷᱟ ᱱᱤᱭᱟᱹ ᱵᱮᱥ ᱠᱚᱥᱪᱮᱱ ᱠᱟᱱᱟ ᱦᱮᱸ ᱦᱮᱸ ᱞᱟᱹᱭ ᱞᱮᱠᱷᱟᱱ ᱫᱚ ᱚᱲᱟᱜ ᱨᱮᱱᱟᱜ ᱠᱟᱹᱢᱤ ᱫᱚ ᱚᱲᱟᱜ ᱨᱮᱱᱟᱜ ᱠᱟᱹᱢᱤ ᱫᱚ ᱪᱟᱥᱵᱟᱥ ᱢᱟ ᱫᱚᱢᱮ ᱜᱮ ᱢᱮᱱᱟᱜ ᱟᱨ ᱪᱟᱥ ᱵᱟᱥ ᱫᱚ ᱱᱚᱝᱠᱟ ᱫᱚ ᱥᱤᱭᱳᱜ ᱠᱚᱫᱚ ᱵᱟᱹᱞᱤᱧ ᱵᱟᱲᱟᱭᱟ ᱟᱨ ᱦᱩᱰᱤᱧ ᱠᱷᱚᱱᱟᱜ ᱜᱮ ᱚᱱᱟ ᱫᱚ ᱵᱟᱹᱞᱤᱧ ᱠᱚᱨᱟᱣ ᱟᱠᱟᱜ-ᱟ ᱦᱩᱰᱤᱧ ᱠᱷᱚᱱᱟᱜ ᱜᱮ ᱦᱳᱥᱴᱮᱞ ᱞᱟᱭᱤᱯᱷ ᱪᱟᱞᱟᱣ ᱠᱟᱱᱟ ᱛᱚ ᱚᱱᱟ ᱠᱚᱫᱚ ᱩᱱᱟᱹᱜᱴᱟ ᱵᱟᱲᱟᱭ ᱵᱟᱹᱱᱩᱜ-ᱟ ᱦᱮᱸ ᱚᱲᱟᱜ ᱨᱮ ᱱᱟᱥᱮᱱᱟᱜ ᱜᱚᱲᱚ ᱵᱟᱲᱟ ᱞᱟᱹᱜᱤᱫ ᱫᱚ ᱚᱲᱟᱜ ᱨᱮ ᱡᱮᱢᱚᱱ ᱫᱟᱠᱟ ᱤᱥᱤᱱ ᱥᱚᱢᱚᱭ ᱜᱷᱟᱱᱴᱟ ᱥᱮ ᱩᱛᱩ ᱤᱥᱤᱱ ᱚᱱᱟ ᱠᱚᱫᱚ ᱫᱟᱲᱮᱭᱟᱜ-ᱟ ᱞᱤᱧ ᱚᱲᱟᱜ ᱠᱚᱢ ᱡᱚᱜ ᱵᱟᱲᱟ ᱟᱫᱚ ᱚᱱᱟ ᱠᱚᱫᱚ ᱜᱟᱱᱚᱜ ᱜᱮᱭᱟ
ᱪᱮᱥᱴᱟᱭ ᱵᱤᱱ ᱢᱟᱱᱮ ᱡᱟᱦᱟᱸ ᱛᱤᱥ ᱟᱨ ᱢᱟᱱᱮ ᱯᱟᱲᱦᱟᱣ ᱥᱩᱢᱩᱝ ᱛᱮᱫᱚ ᱵᱟᱝ ᱦᱩᱭᱩᱜ-ᱟ ᱛᱚ ᱚᱞᱚᱜ ᱯᱟᱲᱦᱟᱣ ᱥᱩᱢᱩᱝ ᱫᱚ ᱵᱟᱝ ᱦᱩᱭᱩᱜ-ᱟ ᱠᱟᱹᱢᱤ ᱦᱚᱸ ᱞᱟᱹᱠᱛᱤ ᱠᱟᱱ ᱜᱮᱭᱟ ᱟᱵᱚ
ᱦᱩᱸ ᱠᱟᱹᱢᱤ ᱞᱟᱹᱠᱛᱤ ᱠᱟᱱᱟ ᱚᱵᱚᱥᱥᱚᱭ ᱦᱩᱰᱤᱧ ᱠᱷᱚᱱᱟᱜ ᱜᱮ ᱵᱟᱭᱨᱮ ᱞᱟᱭᱤᱯᱷ ᱨᱮ ᱛᱟᱦᱮᱸ ᱦᱩᱭ ᱟᱠᱟᱱᱟ ᱥᱮ ᱩᱱᱟᱹᱜ ᱴᱟ ᱫᱚ ᱵᱟᱲᱟᱭ ᱵᱟᱹᱱᱩᱜ-ᱟ ᱢᱟᱱᱮ ᱪᱟᱥ ᱠᱷᱮᱛᱨᱮ ᱨᱮᱫᱚ ᱟᱨᱠᱤ ᱦᱳᱥᱴᱮᱞ ᱞᱟᱭᱤᱯᱷ ᱜᱮ ᱪᱟᱞᱟᱜ ᱠᱟᱱᱟ ᱚᱱᱟ ᱠᱷᱟᱹᱛᱤᱨ ᱟᱪᱪᱷᱟ ᱤᱱᱟᱹ ᱪᱷᱟᱰᱟ ᱤᱱᱟᱹ ᱪᱷᱟᱲᱟ ᱡᱮ ᱟᱵᱚᱣᱟᱜ ᱡᱟᱦᱟᱸ ᱥᱮᱨᱣᱟ ᱨᱮ ᱡᱟᱦᱟᱸ ᱠᱟᱞᱪᱟᱨ ᱢᱮᱱᱟᱜ ᱛᱟᱵᱚᱱᱟ ᱚᱱᱟ ᱠᱟᱞᱪᱟᱨ ᱨᱮ ᱡᱮᱢᱚᱱ ᱟᱵᱚᱣᱟᱜ ᱦᱚᱨᱚᱜ ᱵᱟᱸᱫᱮ ᱚᱱᱟ ᱦᱚᱨᱚᱜ ᱤᱫᱤ ᱠᱟᱛᱮ ᱡᱩᱫᱤ ᱡᱟᱦᱟᱱᱟᱜ ᱵᱮᱱ ᱞᱟᱹᱭ ᱞᱮᱠᱷᱟᱡ ᱵᱷᱟᱹᱜᱤ ᱠᱚᱜ-ᱟ ᱱᱟᱦᱟᱜ ᱢᱟ ᱟᱭᱢᱟ ᱞᱮᱠᱟ ᱚᱱᱠᱟᱱ ᱡᱟᱭᱜᱟ ᱨᱮ ᱟᱭᱢᱟ ᱠᱚ ᱦᱚᱨᱚᱜ ᱵᱟᱸᱫᱮᱭᱮᱫᱟ ᱚᱱᱟ ᱤᱫᱤ ᱠᱟᱛᱮᱫ ᱠᱟᱹᱴᱤᱡ ᱵᱮᱱ ᱞᱟᱹᱭ ᱞᱮᱠᱷᱟᱱ ᱵᱷᱟᱜᱤ ᱠᱚᱜ-ᱟ
ᱦᱚᱨᱚᱜ ᱵᱟᱸᱫᱮ ᱫᱚ ᱢᱟᱱᱮ ᱡᱟᱦᱟᱱᱟᱜ ᱟᱵᱚᱣᱟᱜ ᱥᱮᱨᱣᱟ ᱵᱚᱞᱛᱮ ᱫᱚ ᱟᱵᱚᱣᱟᱜ ᱩ ᱢᱟᱱᱮ ᱯᱚᱨᱚᱵᱽ ᱤᱭᱟᱹ ᱤᱭᱟᱹ ᱠᱚᱨᱮ
ᱦᱩᱸ
ᱚᱱᱠᱟ ᱫᱚ ᱦᱟᱸᱜ ᱧᱮᱞᱚᱜ ᱠᱟᱱᱟ ᱛᱚ ᱢᱟᱱᱮ ᱟᱵᱚᱣᱟᱜ ᱡᱟᱦᱟᱸᱱᱟᱜ ᱩᱸᱻ ᱵᱟ ᱢᱟᱱᱮ ᱯᱚᱨᱚᱵᱽ ᱠᱚᱨᱮᱜ ᱫᱚ ᱦᱟᱸᱜ ᱱᱚᱝᱠᱟ ᱮᱢᱱᱤ ᱟᱵᱚᱣᱟᱜ ᱡᱟᱦᱟᱸ ᱥᱟᱱᱛᱟᱲ ᱴᱨᱟᱰᱤᱥᱚᱱᱟᱞ ᱢᱮᱱᱟᱜ-ᱟ ᱚᱱᱟ ᱜᱮᱛᱚ ᱦᱟᱸᱜ ᱧᱮᱞᱚᱜ ᱠᱟᱱᱟ ᱠᱟᱱᱟ ᱟᱨ ᱵᱟᱭᱨᱮ ᱠᱚᱨᱮᱜ ᱫᱚ ᱧᱮᱞᱚᱜ ᱜᱮᱭᱟ ᱡᱟᱦᱟᱸ ᱫᱤᱠᱩ ᱠᱚ ᱠᱚ ᱦᱚᱨᱚᱜ ᱵᱟᱸᱫᱮᱭᱟ ᱦᱮᱸ
ᱟᱪᱪᱷᱟ ᱱᱤᱭᱟᱹ ᱪᱷᱟᱰᱟ ᱡᱟᱦᱟᱸ ᱟᱵᱚᱣᱟᱜ-ᱟᱸ ᱱᱚᱣᱟ ᱡᱟᱦᱟᱸ ᱠᱟᱨᱤᱭᱟ ᱮᱯ ᱚᱱᱟ ᱠᱟᱨᱤᱭᱟ ᱮᱯ ᱨᱮ ᱮᱸ ᱢᱤᱫᱴᱟᱝ ᱯᱚᱡᱤᱴᱤᱵᱷ ᱞᱚᱠᱠᱷᱚᱱ ᱫᱚ ᱪᱮᱫ ᱠᱟᱱᱟ ᱟᱢ ᱠᱟᱹᱴᱤᱡ ᱮᱢ ᱞᱟᱹᱭ ᱞᱮᱠᱷᱟᱱ ᱵᱷᱟᱹᱜᱤ ᱠᱚᱜᱼᱟ ᱡᱮ ᱦᱟᱯᱮᱱ ᱦᱟᱯᱮᱱ ᱨᱮᱱ ᱡᱟᱦᱟᱸᱭ ᱡᱩᱱᱤᱭᱟᱨ ᱠᱚ ᱢᱮᱱᱟᱜ ᱠᱚᱣᱟ ᱥᱮ ᱡᱩᱣᱟᱹᱱ ᱠᱚ ᱩᱱᱠᱩ ᱤᱫᱤ ᱠᱟᱛᱮᱫ
ᱩᱱᱠᱩ ᱤᱫᱤ ᱠᱟᱛᱮ ᱡᱟᱦᱟᱸ ᱢᱟᱱᱮ ᱱᱚᱣᱟ ᱮᱯ ᱮᱯ ᱛᱟᱞᱟ ᱛᱮᱫᱚ ᱟᱵᱚᱣᱟᱜ ᱫᱚ ᱢᱤᱫᱴᱟᱝ ᱜᱮ ᱞᱚᱠᱠᱷᱚ ᱡᱮ ᱟᱵᱚᱣᱟᱜ ᱡᱟᱦᱟᱸ ᱱᱚᱜ-ᱚᱭ ᱪᱟᱞᱟᱜ ᱠᱟᱱ ᱫᱚ ᱱᱤᱛᱳᱜ ᱡᱟᱦᱟᱸ
ᱦᱩᱸ
ᱱᱚᱣᱟ ᱢᱟᱱᱮ ᱜᱳᱴᱟ ᱢᱟᱱᱮ ᱫᱤᱥᱚᱢ ᱛᱟᱞᱟᱨᱮ ᱯᱟᱥᱱᱟᱜ ᱢᱟ ᱟᱵᱚᱣᱟᱜ ᱟᱹᱨᱤᱪᱟᱹᱞᱤ ᱞᱟᱠᱪᱟᱨ ᱠᱚ ᱡᱟᱦᱟᱸ ᱵᱚᱱ ᱜᱟᱞᱚᱪᱮᱜ-ᱟ ᱚᱱᱟ ᱥᱟᱶᱛᱮ ᱩᱱᱠᱩ ᱟᱠᱚ ᱦᱚᱸᱠᱚ ᱥᱮᱸᱲᱟᱭᱟ ᱚᱱᱟ ᱚᱱᱟ ᱜᱮ ᱤᱧᱟᱹᱜ ᱢᱮᱱ ᱢᱚᱱᱮ ᱛᱮᱫᱚᱧ ᱞᱟᱹᱭᱟ
ᱦᱮᱸ ᱱᱚᱣᱟ ᱢᱤᱫᱴᱟᱝ ᱵᱷᱟᱜᱤ ᱠᱟᱛᱷᱟ ᱠᱟᱱᱟ ᱡᱮᱢᱚᱱ ᱱᱚᱜᱼᱚᱭ ᱡᱮ ᱟᱵᱚ ᱵᱚᱱ ᱠᱟᱹᱢᱤ ᱠᱟᱱᱟ ᱱᱚᱣᱟ ᱯᱞᱟᱴᱯᱷᱚᱨᱚᱢ ᱨᱮ ᱱᱚᱣᱟ ᱯᱞᱟᱴᱯᱷᱚᱨᱚᱢ ᱨᱮ ᱡᱟᱦᱟᱸ ᱵᱚᱱ ᱠᱟᱛᱷᱟᱜ ᱠᱟᱱᱟ ᱚᱱᱟ ᱠᱚ ᱢᱤᱫᱴᱟᱝ ᱨᱮᱠᱚᱨᱰᱚᱜ ᱠᱟᱱᱟ ᱱᱚᱣᱟ ᱫᱚ ᱢᱤᱫᱴᱟᱝ ᱡᱮᱢᱚᱱ ᱡᱮᱢᱤᱱᱤ ᱥᱮ ᱮᱭᱟᱭ ᱡᱟᱦᱟᱸ ᱠᱚ ᱢᱮᱱᱟᱜᱼᱟ ᱪᱟᱴ ᱡᱮᱯᱤᱴᱤ ᱨᱮ ᱮᱴᱟᱜ ᱯᱟᱹᱨᱥᱤ ᱛᱮ ᱡᱮᱢᱚᱱ ᱤᱝᱞᱤᱥ ᱦᱩᱭᱱᱟ ᱵᱟᱝᱞᱟ ᱦᱩᱭᱱᱟ ᱥᱮ ᱦᱤᱱᱫᱤ ᱚᱱᱟ ᱫᱟᱨᱟᱭ ᱛᱮ ᱡᱩᱫᱤ ᱡᱟᱦᱟᱱᱟᱜ ᱟᱵᱚ ᱵᱚᱱ ᱠᱳᱥᱪᱮᱱ ᱵᱚᱱ ᱠᱩᱞᱤᱭᱟ ᱟᱹᱰᱤ ᱥᱚᱦᱚᱡᱽ ᱛᱮ ᱚᱱᱟ ᱨᱮᱱᱟᱜ ᱮᱱᱥᱟᱨ ᱧᱟᱢᱚᱜᱼᱟ ᱴᱷᱤᱠ ᱚᱱᱠᱟᱜᱮ ᱟᱵᱚ ᱡᱟᱦᱟᱸ ᱱᱚᱣᱟ ᱛᱤᱱ ᱵᱚᱱ ᱠᱟᱛᱷᱟᱜ ᱠᱟᱱᱟ ᱱᱚᱣᱟ ᱵᱚᱱ ᱱᱚᱣᱟ ᱨᱮᱜᱮ ᱵᱚᱱ ᱠᱟᱹᱢᱤ ᱠᱟᱱᱟ ᱚᱱᱟ ᱠᱚ ᱡᱟᱦᱟᱸ ᱟᱯᱞᱳᱰᱚᱜ ᱠᱟᱱᱟ ᱛᱟᱭᱚᱢ ᱫᱟᱨᱟᱢ ᱛᱮ ᱡᱩᱱᱤᱭᱟᱨ ᱠᱚ ᱱᱚᱣᱟ ᱡᱩᱫᱤ ᱥᱟᱱᱛᱟᱲᱤ ᱛᱮ ᱥᱮ ᱚᱞᱪᱤᱠᱤ ᱛᱮ ᱡᱩᱫᱤ ᱵᱚᱱ ᱡᱩᱫᱤ ᱠᱚ ᱯᱟᱸᱡᱟ ᱞᱮᱠᱷᱟᱡ ᱟᱹᱰᱤ ᱩᱥᱟᱹᱨᱟ ᱠᱚ ᱧᱟᱢ ᱫᱟᱲᱮᱭᱟᱜᱼᱟ ᱱᱚᱣᱟ ᱢᱤᱫᱴᱟᱝ ᱵᱷᱟᱜᱮ ᱯᱚᱭᱮᱱᱴ ᱠᱟᱱᱟ ᱦᱩᱸ
ᱦᱮᱞᱳ
ᱦᱮᱸ ᱟᱸᱡᱚᱢ ᱫᱤᱧ
ᱦᱮᱞᱳ
ᱦᱮᱸ ᱟᱸᱡᱚᱢ ᱧᱟᱢᱚᱜ ᱠᱟᱱᱟ
ᱟᱨᱪᱷᱟ ᱟᱨ ᱞᱟᱹᱭᱮᱫ ᱟᱹᱞᱤᱧ ᱡᱮ ᱟᱯᱮ ᱢᱟᱱᱮ ᱟᱯᱮ ᱫᱚ ᱚᱠᱟ ᱫᱤᱥᱚ ᱚᱠᱟ ᱥᱮᱫ ᱯᱮ ᱯᱟᱲᱟᱜ ᱜᱮᱭᱟ ᱟᱛᱩ ᱫᱤᱥᱚᱢ ᱫᱚ ᱚᱠᱟ ᱥᱮᱫ?
ᱟᱞᱮᱥᱮᱫ ᱫᱚ ᱟᱞᱮ ᱫᱚ ᱞᱟᱹᱭ ᱜᱟᱱᱚᱜᱼᱟ ᱟᱞᱮᱫᱚ ᱥᱟᱛ ᱫᱤᱥᱚᱢ ᱥᱟᱫ ᱫᱤᱥᱚᱢ ᱵᱮᱱ ᱟᱸᱡᱚᱢ ᱟᱠᱟᱜᱼᱟ
ᱦᱮᱸ ᱟᱸᱡᱚᱢ ᱦᱩᱭ ᱟᱠᱟᱱᱟ ᱟᱫᱚ ᱚᱠᱟ ᱥᱟᱭᱤᱡ ᱢᱟᱱᱮ ᱯᱟᱲᱟᱜᱼᱟ ᱚᱱᱟ ᱫᱚ ᱦᱟᱸᱜ ᱩᱱᱟᱹᱜ ᱵᱟᱰᱟᱭ ᱵᱟᱹᱱᱩᱜᱼᱟ
ᱟᱪᱪᱷᱟ ᱱᱚᱣᱟ ᱫᱚ ᱱᱚᱣᱟ ᱞᱟᱹᱭ ᱞᱮᱠᱷᱟᱱ ᱫᱚ ᱵᱟᱸᱠᱩᱲᱟ ᱵᱮᱱ ᱟᱸᱡᱚᱢ ᱠᱟᱜᱼᱟ ᱦᱳᱭ ᱚᱱᱟ ᱵᱟᱸᱠᱩᱲᱟ ᱢᱤᱫᱤᱱᱤ ᱵᱟᱸᱠᱩᱲᱟ ᱮᱨᱤᱭᱟ ᱯᱟᱲᱟᱜ ᱠᱟᱱᱟ ᱚᱝᱠᱟ ᱞᱟᱭ ᱞᱮᱠᱷᱟᱱ ᱫᱚ